ᱦᱮᱸ ᱜᱚᱝᱠᱮ ᱟᱸᱡᱚᱢᱚᱜ ᱠᱟᱱᱟ᱾ ᱦᱮᱸ ᱜᱚᱝᱠᱮ ᱟᱸᱡᱚᱢᱚᱜ ᱠᱟᱱᱟ ᱦᱮᱸ ᱱᱟᱯᱟᱭ ᱵᱟᱲᱟ ᱜᱮ? ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾
ᱵᱟᱝᱵᱤᱱ ᱠᱚᱞ ᱵᱟᱲᱟᱭᱮᱫᱟ᱾
ᱠᱚᱞ ᱵᱟᱲᱟ ᱫᱚ ᱟᱫᱚ ᱠᱟᱹᱢᱤ ᱵᱟᱲᱟ ᱦᱩᱭᱩᱜ ᱠᱟᱱ ᱛᱟᱦᱮᱸᱦᱼᱟ ᱛᱚ ᱟᱫᱚ ᱤᱱᱟᱹ ᱠᱷᱟᱹᱛᱤᱨ ᱛᱮ ᱠᱟᱹᱴᱤᱡ ᱥᱚᱢᱚᱭ ᱫᱚ ᱵᱟᱭ ᱧᱟᱢᱚᱜ ᱠᱟᱱᱟ᱾
ᱛᱟᱦᱞᱮ ᱱᱤᱛ ᱫᱚ ᱛᱟᱦᱞᱮ ᱚᱲᱟᱜ ᱨᱮᱜᱮ ᱥᱮ ᱵᱟᱭᱨᱮ ᱥᱮᱫ ᱵᱤᱱ ᱪᱟᱞᱟᱣ ᱟᱠᱟᱱᱟ᱾
ᱪᱟᱞᱟᱣ ᱟᱠᱟᱱᱟ, ᱵᱟᱝ ᱱᱤᱛ ᱫᱚ ᱚᱲᱟᱜ ᱨᱮᱜᱮ ᱢᱮᱱᱟᱜ ᱞᱤᱧᱟᱹ ᱱᱤᱛᱚᱜ ᱫᱚ᱾
ᱟᱪᱪᱷᱟ ᱟᱪᱪᱷᱟ ᱟᱪᱪᱷᱟ ᱚᱲᱟᱜ ᱠᱚᱨᱮ ᱛᱟᱦᱚᱞᱮ ᱜᱚᱵᱟ ᱛᱟᱠᱚᱼᱼ
ᱛᱟᱦᱞᱮ ᱜᱚ ᱵᱟ ᱛᱟᱠᱚ ᱦᱮᱸ ᱵᱟᱵᱟ ᱛᱟᱠᱚ ᱫᱚ ᱱᱤᱭᱟᱹ ᱜᱷᱟᱹᱲᱤᱡ ᱫᱚ ᱱᱟᱯᱟᱭ ᱢᱮᱱᱟᱜ ᱠᱚᱣᱟ ᱡᱷᱚᱛᱚ ᱦᱚᱲ ᱜᱮ᱾
ᱟᱪᱪᱷᱟ ᱟᱪᱪᱷᱟ ᱟᱪᱪᱷᱟ
ᱦᱩᱸ ᱟᱹᱵᱤᱱ ᱫᱚ ᱪᱮᱫ ᱠᱚ ᱵᱤᱱ ᱪᱤᱠᱟ ᱵᱟᱲᱟᱭᱫᱟ ᱜᱚᱝᱠᱮ ᱟᱵᱤᱱ ᱫᱚ?
ᱟᱹᱞᱤᱧ ᱦᱚᱸ ᱠᱷᱟᱱ ᱱᱤᱭᱟᱹ ᱜᱷᱟᱹᱲᱤᱡ ᱫᱚᱞᱤᱧ ᱱᱟᱯᱟᱭ ᱵᱟᱲᱟ ᱜᱮᱭᱟ ᱠᱷᱟᱱ ᱟᱨ ᱱᱚᱜᱼᱚᱭ ᱚᱲᱟᱜ ᱠᱚᱨᱮᱜ ᱜᱮ ᱢᱮᱱᱟᱜ ᱞᱤᱧᱟᱹ᱾
ᱦᱚᱸ ᱛᱚ ᱟᱯᱮ ᱥᱮᱫ ᱛᱚᱵᱮ ᱫᱟᱜ ᱵᱟᱲᱟ ᱠᱚᱫᱚ ᱟᱞᱮᱥᱮᱫ ᱫᱚ ᱦᱚᱞᱟᱭ ᱫᱟᱜ ᱠᱮᱫᱟ ᱟᱹᱰᱤ ᱡᱳᱨ ᱦᱚᱞᱟ᱾
ᱟᱪᱪᱷᱟ ᱛᱤᱦᱤᱧ ᱵᱟᱭ ᱫᱟᱜ ᱟᱠᱟᱫᱟ ᱜᱚᱝᱠᱮ᱾
ᱢᱟ ᱜᱚᱝᱠᱮ ᱛᱮᱦᱮᱧ ᱫᱚ ᱵᱟᱭ ᱫᱟᱜ ᱟᱠᱟᱫᱟ ᱛᱮᱦᱮᱧ ᱫᱚ᱾
ᱟᱪᱪᱷᱟ
ᱱᱚᱱᱛᱮ ᱢᱟ ᱫᱚᱢᱮ ᱫᱟᱜ ᱵᱟᱲᱟ ᱠᱮᱫ ᱜᱮᱭᱟᱭ᱾
ᱨᱚᱦᱚᱭ ᱠᱚᱫᱚ ᱛᱚᱞᱟ ᱠᱚ ᱮᱨᱚᱦᱚᱭ ᱠᱟᱱᱟ ᱱᱟ ᱠᱷᱟᱱ ᱟᱫᱚ ᱟᱹᱣᱨᱤ ᱨᱚᱦᱚᱭ ᱦᱚᱭᱚᱜᱼᱟ ᱾
ᱫᱟ ᱮᱠᱷᱚᱱᱳᱼᱼ
ᱮᱠᱷᱚᱱᱳ ᱢᱟᱱᱮ ᱵᱚᱨᱥᱟ ᱵᱟᱝ ᱪᱟᱞᱟᱣ ᱠᱟᱱᱟ? ᱵᱟᱝ ᱥᱮ ᱚᱱᱠᱟ ᱫᱚ ᱵᱟᱭ ᱫᱟᱜ ᱟᱠᱟᱫᱟ ᱛᱚ ᱾
ᱦᱮᱸ ᱜᱚᱝᱠᱮ ᱾
ᱦᱮ ᱚᱱᱠᱟ ᱫᱚ ᱜᱚᱝᱠᱮ ᱵᱟᱭ ᱫᱟᱜ ᱟᱠᱟᱫᱟ ᱟᱞᱮ ᱥᱮᱫ ᱫᱚ ᱩᱱᱟᱹᱜ ᱡᱳᱨ ᱫᱚ ᱾
ᱚᱻ ᱟᱪᱪᱷᱟ ᱟᱪᱪᱷᱟ ᱟᱪᱪᱷᱟ ᱟᱪᱪᱷᱟ ᱾
ᱛᱟᱦᱚᱞᱮ ᱜᱚᱝ ᱛᱟᱦᱚᱞᱮ ᱜᱚᱝᱠᱮ ᱜᱟᱯᱟ ᱢᱟ ᱵᱩᱨᱩ ᱵᱚᱸᱜᱟ ᱠᱟᱱᱟ ᱛᱟᱦᱚᱞᱮ ᱦᱤᱡᱩᱜ ᱠᱟᱱᱟ ᱵᱤᱱ ᱛᱚ?
ᱚ ᱵᱩᱨᱩ ᱵᱚᱸᱜᱟ ᱚᱱᱟᱜᱮ ᱦᱟᱯᱮ ᱤᱱᱟᱹ ᱠᱷᱟᱱ ᱪᱟᱞᱟᱜᱼᱼ ᱞᱟᱹᱭ ᱦᱩᱭᱩᱜ ᱠᱟᱱᱟ ᱛᱚ ᱜᱚᱝᱠᱮ ᱤᱱᱟᱹ ᱠᱷᱟᱱ ᱪᱮᱫ ᱪᱤᱠᱟᱹᱜ ᱠᱟᱱᱟ ᱱᱟᱜ ᱠᱷᱟᱱ ᱚᱱᱟᱜᱮᱼᱼ
ᱫᱮᱞᱟ ᱦᱤᱡᱩᱜ ᱵᱤᱱ ᱟᱹᱞᱤᱧ ᱛᱚ ᱟᱹᱰᱤ ᱫᱤᱱ ᱫᱮᱠᱷᱟᱣ ᱵᱟᱝ ᱦᱩᱭ ᱠᱟᱱᱼᱼ ᱛᱟᱵᱚᱱᱟ ᱟᱨ ᱚᱲᱟᱜ ᱦᱚᱸ ᱛᱟᱞᱤᱧ ᱥᱩᱨ ᱜᱮ ᱛᱟᱞᱤᱧᱟ ᱚᱰᱮ ᱠᱷᱚᱱ ᱫᱚ ᱾
ᱪᱟᱞᱟᱜ ᱦᱩᱭᱩᱜᱼᱟ ᱤᱱᱟᱹ ᱠᱷᱟᱱ ᱫᱮᱷᱟ ᱦᱩᱭᱩᱜᱼᱟ, ᱡᱟ ᱫᱮᱠᱷᱟᱡᱼᱼ ᱪᱟ ᱞᱮᱱᱠᱷᱟᱱ ᱫᱚ, ᱮᱠᱫᱚᱢ ᱮᱠᱫᱚᱢ ᱟᱹᱞᱤᱧ ᱫᱚ ᱢᱚᱱᱮ ᱮᱫᱟᱤᱧ ᱞᱚᱜᱚᱱ ᱡᱚᱜᱟᱣ ᱞᱮᱠᱷᱟᱱ ᱩᱰᱩᱠ ᱦᱩᱭᱩᱜᱼᱟ, ᱢᱤᱱᱤᱢᱟᱢ ᱫᱚᱥᱴᱟ ᱥᱮᱫ ᱜᱮ ᱠᱷᱟᱱ ᱩᱰᱩᱚᱜ ᱦᱩᱭᱩᱜᱼᱟ ᱟᱞᱮ ᱫᱚ ᱥᱟᱺᱜᱤᱧ ᱜᱮᱼᱼ ᱛᱟᱞᱮᱭᱟ ᱛᱚ ᱱᱟᱜ ᱠᱷᱟᱱᱼᱼ
ᱟᱪᱪᱷᱟ ᱟᱪᱪᱷᱟ ᱩᱱᱫᱚ ᱪᱮᱫ ᱞᱤᱧ ᱢᱮᱱᱫᱟ ᱾
ᱦᱮᱸ ᱦᱮᱸ᱾ ᱱᱚᱰᱮ ᱠᱷᱚᱱ ᱵᱤᱱ ᱵᱟᱜᱟᱜᱼᱟ ᱾ ᱦᱮᱸ ᱚᱱᱟᱜᱮ ᱱᱟᱜ ᱠᱷᱟᱱ ᱢᱚᱱᱮ ᱦᱩᱭᱩᱜ ᱠᱟᱱᱟ ᱾ ᱟᱯᱮ ᱴᱷᱮᱱ ᱠᱷᱟᱱ ᱪᱟᱞᱟᱜ ᱦᱩᱭᱩᱜᱼᱟ ᱚᱸᱰᱮ ᱠᱟᱹᱴᱤᱡ ᱛᱟᱦᱮᱱ ᱦᱩᱭᱩᱜᱼᱟ ᱛᱟᱯᱚᱨ ᱵᱚᱱ ᱪᱟᱞᱟᱜᱼᱟ ᱢᱤᱫ ᱥᱟᱶᱛᱮ ᱾
ᱦᱮᱸ ᱦᱮᱸ ᱾ ᱪᱟᱞᱟᱣᱱᱟ ᱟᱵᱟᱨ ᱵᱚᱱ ᱪᱟᱞᱟᱣᱱᱟ ᱫᱚᱢᱮ ᱵᱚᱱ ᱨᱟᱹᱥᱠᱟᱹ ᱠᱮᱫᱟ ᱛᱚ ᱩᱱ ᱡᱚᱠᱷᱚᱡ ᱢᱟ ᱾
ᱦᱮᱸ ᱫᱚᱢᱮ ᱨᱟᱹᱥᱠᱟᱹ ᱢᱟᱱᱮ ᱟᱨ ᱫᱟᱜ ᱦᱚᱸᱛᱚ ᱚᱱᱠᱟᱭ ᱫᱟᱜ ᱠᱮᱫᱟᱭ ᱞᱟᱦᱟ ᱵᱟᱨ ᱾ ᱟᱫᱚ ᱡ ᱟᱫᱚᱤᱫ ᱢᱟᱥᱮ ᱦᱮᱸ ᱾ ᱪᱟᱞᱟᱣ ᱠᱟᱱᱟ ᱵᱚᱱ ᱦᱮ ᱵᱟᱠᱷᱟᱡ ᱫᱚ ᱢᱟᱱᱮ ᱜᱚᱱᱴᱷᱮᱲ ᱠᱚ ᱛᱮ ᱫᱟᱜ ᱛᱟᱦᱮᱸ ᱠᱟᱱᱟ ᱦᱮᱸᱥᱮ?
ᱦᱮᱸ ᱮᱢᱚᱱ ᱡᱷᱟᱢᱮᱞᱟ ᱵᱤᱱ ᱵᱩᱡᱷᱟᱹᱣᱟ ᱦᱮᱸ ᱾
ᱟᱫᱚ ᱵᱩᱨᱩ ᱵᱚᱸᱜᱟ ᱢᱟᱱᱮ, ᱪᱮᱫᱟᱜ ᱡᱮ ᱫᱟᱜᱟᱭ ᱱᱟᱜ ᱠᱷᱟᱱ ᱱᱚᱝᱠᱟ ᱵᱩᱨᱩ ᱵᱚᱸᱜᱟ ᱢᱟᱱᱮ ᱦᱮᱸ ᱾
ᱮᱠᱫᱚᱢ ᱚᱱᱟ ᱛᱚ ᱜᱚᱢᱠᱮ ᱮᱠᱫᱚᱢ ᱦᱮᱸ ᱮᱠᱫᱚᱢ ᱾
ᱦᱮᱸ ᱾ ᱟᱫᱚ ᱱᱟᱜ ᱠᱷᱟᱱ ᱱᱤᱭᱟᱹ ᱵᱟᱨ ᱜᱮ ᱱᱟᱜᱟᱱ ᱪᱤᱠᱟᱹᱜ ᱠᱟᱱᱟ ᱫᱟᱜᱟᱭ ᱥᱮ ᱵᱟᱝ ᱚᱱᱠᱟ ᱵᱩᱨᱩᱵᱚᱸᱜᱟ ᱢᱟᱱᱮ ᱫᱟᱜᱟᱭ ᱛᱚ, ᱯᱨᱚᱛᱤ ᱵᱚᱪᱷᱚᱨ ᱜᱮ ᱱᱟᱜ ᱠᱷᱚᱱ ᱠᱟᱱ ᱟᱫᱚ ᱱᱤᱭᱟᱹ ᱵᱟᱨᱜᱮ ᱱᱟᱜ ᱠᱷᱟᱱ ᱟᱫᱚ
ᱱᱤᱭᱟᱹ ᱵᱟᱨ ᱦᱚᱸ ᱫᱟᱜ ᱨᱮᱱᱟᱜ ᱟᱥᱟ ᱜᱮᱛᱚ ᱢᱮᱱᱟᱜ-ᱟ ᱾ ᱚᱱᱟ ᱠᱟᱫᱟ ᱠᱷᱟᱱ ᱢᱚᱱᱮ ᱠᱟᱱᱟᱼᱼ
ᱦᱮᱸ ᱾ ᱦᱮᱸ ᱾
ᱴᱷᱤᱠ ᱴᱷᱤᱠ ᱴᱷᱤᱠ ᱴᱷᱤᱠ
ᱟᱨ ᱱᱤᱭᱟᱹ ᱵᱟᱨ ᱫᱚ ᱛᱚᱵᱮ ᱪᱮᱫ ᱯᱤᱴᱷᱟᱹ ᱠᱚᱵᱚᱱ ᱡᱚᱢᱟ ᱱᱤ ᱾ ᱫᱚᱱᱟᱜ ᱠᱷᱟᱱ ᱥᱩᱠᱨᱤ ᱡᱤᱞ ᱠᱚ ᱯᱤᱴᱷᱟᱹ ᱠᱚ ᱪᱮᱫ ᱠᱚ ᱦᱮᱸ
ᱚ ᱪᱟᱞᱟᱣᱮᱱ ᱞᱟᱦᱟ ᱵᱟᱨ ᱢᱟ ᱵᱷᱟᱜᱤ ᱵᱚᱱ ᱯᱚᱲᱛᱟ ᱠᱮᱫᱟ ᱱᱤᱭᱟᱹ ᱵᱟᱨ ᱫᱚᱼᱼ ᱦᱮᱸ ᱦᱩᱰᱩᱜ ᱦᱩᱰᱩᱜ ᱯᱤᱴᱷᱟᱹ ᱜᱮᱵᱚᱱ ᱡᱚᱢᱟ ᱥᱮ ᱪᱮᱫ?
ᱦᱮᱸ ᱦᱩᱰᱩᱜ ᱯᱤᱴᱷᱟᱹ ᱜᱮ ᱱᱟᱜ ᱠᱷᱟᱱ ᱢᱚᱱᱮ ᱦᱩᱭᱩᱜ ᱠᱟᱱᱟ ᱚᱱᱟ ᱜᱮ ᱱᱟᱜ ᱠᱷᱟᱱ ᱾
ᱟᱨ ᱜᱚᱢᱠᱮ ᱜᱚᱝᱠᱮ ᱪᱟᱞᱟᱣᱮᱱ ᱞᱟᱦᱟ ᱵᱟᱨ ᱱᱤᱭᱟᱹ ᱫᱚ ᱫᱟᱢ ᱜᱚᱢᱠᱮ ᱜᱚᱝ ᱠᱚ ᱵᱟᱠᱚ ᱵᱟᱹᱲᱛᱤᱭᱟ ᱛᱚ ᱚᱱᱟ ᱨᱮᱱᱟᱜ ᱾
ᱚᱱᱟ ᱨᱮᱱᱟᱜ, ᱵᱟᱝ ᱵᱟᱝ ᱥᱮ ᱵᱟᱠᱚ ᱵᱟᱹᱲᱛᱤ ᱠᱟᱠᱚ ᱠᱚᱢᱟ ᱾
ᱟᱨᱚ ᱵᱟᱹᱲᱛᱤᱭᱟ ᱵᱟᱨᱪᱟ ᱵᱟᱝ?
ᱦᱮᱸ᱾
ᱦᱩᱸ ᱟᱨ ᱛᱟᱦᱞᱮ ᱯᱤᱞᱪᱩ ᱨᱟᱥᱟ ᱫᱚᱵᱚᱱ ᱤᱫᱤ ᱛᱚᱨᱟᱭᱟ ᱥᱮ ᱚᱸᱰᱮ ᱠᱷᱚᱱ ᱜᱮ ᱥᱮ ᱦᱟᱸᱰᱮ ᱜᱮᱵᱚᱱ ᱦᱟᱛᱟᱣᱟ ᱾
ᱯᱤᱞᱪᱩ ᱨᱟᱥᱟ ᱫᱚ ᱚᱱᱟᱜᱮ ᱟᱫᱚ, ᱦᱟᱸᱰᱮ ᱫᱚ ᱱᱟᱜ ᱠᱷᱟᱱ ᱫᱚᱢᱮ ᱫᱟᱢᱚᱜ ᱫᱚ ᱯᱤᱞᱪᱩ ᱨᱟᱥᱟ ᱫᱚ ᱾
ᱛᱟᱦᱚᱞᱮ ᱜᱚᱝᱠᱮ ᱱᱚᱸᱰᱮ ᱠᱷᱚᱱ ᱜᱮᱵᱚᱱ ᱤᱫᱤᱭᱟ ᱦᱮᱸ ᱥᱮ ᱪᱮᱫ?
ᱦᱮᱸ ᱱᱚᱸᱰᱮ ᱠᱷᱚᱱ ᱜᱮᱵᱚᱱ ᱤᱫᱤᱭᱟ ᱚᱱᱟ ᱜᱮ ᱱᱟᱯᱟᱭ ᱠᱚᱜᱼᱟ ᱠᱟᱹᱴᱤᱡ ᱮᱱᱟᱹ ᱠᱷᱟᱱ ᱾
ᱟᱪᱪᱷᱟ ᱟᱫᱚ ᱟᱹᱞᱤᱧ ᱞᱤᱧ ᱢᱮᱱᱮᱫ ᱛᱟᱦᱮᱱᱟ ᱱᱤᱭᱟᱹ ᱫᱷᱟᱣ ᱫᱚ ᱡᱩᱫᱤ ᱵᱮᱵᱽᱥᱟ ᱠᱟᱹᱡ ᱵᱚᱱ ᱵᱮᱵᱥᱟ ᱠᱟᱜᱼᱼ ᱠᱮᱭᱟ ᱵᱟᱝ ᱜᱟᱱ ᱠᱚᱜ ᱛᱮ ᱜᱚᱝᱠᱮ?
ᱜᱚᱝᱠᱮ ᱵᱮᱵᱽᱥᱟ ᱫᱚ ᱟᱹᱞᱤᱧ ᱞᱤᱧ ᱢᱚᱱᱮᱭᱮᱜ ᱛᱟᱦᱮᱸᱫ ᱡᱩᱫᱤ ᱡᱟᱦᱟᱸᱱᱟᱜ ᱢᱟᱱᱮ ᱞᱟᱹᱰᱩ ᱡᱷᱤᱞᱟᱹᱯᱤ ᱞᱟᱹᱰᱩ ᱵᱟᱠᱷᱟᱡ ᱫᱚ ᱚᱝᱠᱟ ᱯᱤᱴᱷᱟᱹ ᱠᱚ ᱾ ᱜᱟᱱ ᱠᱚᱜᱼᱟ ᱾
ᱟᱪᱪᱷᱟ ᱟᱪᱪᱷᱟ, ᱟᱫᱚ ᱜᱚᱝᱠᱮ ᱚᱸᱰᱮ ᱢᱟ ᱜᱟᱱᱚᱜ ᱦᱮᱸ ᱜᱟᱱ ᱫᱚ ᱜᱟᱱ ᱠᱚᱜᱼᱟ ᱾ ᱟᱫᱚᱞᱤᱧ ᱢᱮᱱᱮᱫ ᱛᱟᱦᱮᱸᱫ ᱪᱮᱛᱟᱱ ᱟᱵᱚ ᱡᱩᱫᱤ ᱪᱮᱛᱟᱱ ᱥᱮᱫ ᱨᱮᱵᱚᱱ ᱫᱚᱠᱟᱱ ᱠᱟᱜ ᱠᱮᱭᱟ ᱾
ᱦᱮᱸ ᱪᱮᱛᱟᱱ ᱥᱮᱫ ᱠᱷᱟᱱ ᱚᱸᱰᱮ ᱱᱟᱯ
ᱮᱸ ᱦᱮᱸ ᱟᱫᱚ ᱢᱮᱱᱠᱷᱟᱱ ᱚᱸᱰᱮᱠᱤ ᱨᱟᱠᱟᱵ ᱜᱟᱱᱚᱜᱼᱟ?
ᱨᱟᱠᱟᱵ ᱫᱚ ᱱᱟᱜ ᱠᱷᱟᱱ ᱜᱟᱱᱚᱜᱼᱟ ᱠᱤᱱᱛᱩ ᱟᱵᱚ ᱠᱤᱱᱛᱩ ᱚᱱᱟ ᱫᱚ ᱞᱟᱦᱟ ᱠᱷᱚᱱᱟᱜ ᱤᱭᱟᱹ ᱠᱚᱦᱚᱢ ᱵᱷᱟᱞᱮ ᱠᱚᱜᱼᱟ ᱚᱱᱟᱫᱚ ᱱᱟᱜ ᱠᱷᱟᱱ ᱟᱫᱚ ᱚᱸᱰᱮ ᱪᱮᱫ ᱞᱮᱠᱟ ᱥᱤᱥᱴᱮᱢ ᱡᱟᱭᱜᱟ ᱠᱚ ᱦᱟᱛᱟᱣ ᱦᱩᱭᱩᱜᱼᱟ ᱥᱮ ᱪᱮᱫᱠᱟ ᱚᱸᱰᱮ ᱵᱟᱹᱞᱤᱧ ᱵᱟᱲᱟᱭᱟ ᱚᱱᱟ ᱠᱚ ᱱᱤᱭᱟᱹ ᱠᱟᱹᱴᱤᱡ ᱞᱟᱹᱭ ᱵᱮᱱᱥᱮ ᱾
ᱟᱫᱚ ᱵᱟ ᱪᱟᱹᱞᱤᱧ ᱡᱟ-ᱡᱟᱦᱟᱸ ᱫᱷᱟᱹᱵᱤᱡ ᱠᱷᱚᱵᱚᱨ ᱞᱤᱧ ᱧᱟᱢ ᱞᱮᱫᱟ, ᱞᱟᱹᱭ ᱫᱟᱠᱚ ᱥᱮ ᱪᱮᱫ ᱚᱸᱰᱮ ᱞᱟᱦᱟᱨᱮ ᱦᱮᱸ ᱴᱷᱤᱠ ᱵᱤᱱ ᱞᱟᱹᱭ ᱠᱟᱫᱟ ᱾ ᱚᱸᱰᱮ ᱞᱟᱦᱟᱨᱮ ᱠᱤᱱᱛᱩ ᱡᱟᱭᱜᱟᱴᱟᱜ ᱠᱤᱱᱛᱩ ᱵᱩᱠ ᱦᱩᱭᱩᱜᱼᱟ, ᱦᱮᱸ ᱵᱟᱝ ᱾ ᱟᱨ ᱵᱟᱝᱠᱷᱟᱱ ᱡᱟᱦᱟᱸᱭ ᱠᱚᱝᱠᱮ ᱫᱟᱜ ᱠᱚᱠᱚ ᱵᱮᱵᱥᱟᱭᱮᱫᱟ ᱫᱟᱜ ᱠᱚ ᱫᱟᱜ ᱞᱤᱵᱩ, ᱳᱝᱠᱳ ᱫᱚ ᱚᱱᱟ ᱫᱚ ᱪᱮᱫ ᱦᱚᱸ ᱵᱟᱝ ᱠᱟᱱᱟ ᱚᱱᱟᱠᱚᱫᱚ ᱪᱮᱛᱟᱱ ᱪᱮᱛᱟᱱ ᱨᱮ ᱛᱮᱸᱜᱩ ᱛᱮᱸᱜᱳᱢ ᱵᱮᱵᱽᱥᱟᱭᱟ ᱛᱚ ᱾ ᱚᱱᱟ ᱠᱚᱫᱚ ᱠᱳᱱᱳ ᱡᱟᱭᱜᱟ ᱠᱤᱨᱤᱧ ᱫᱚ ᱵᱟᱝ ᱦᱟᱠᱷᱟᱱ ᱾ ᱛᱟᱞᱦᱮ ᱜᱚᱝᱠᱮ ᱪᱮᱜ ᱚᱱᱟ ᱵᱚᱱ ᱜᱟᱯᱟ ᱵᱚᱱ ᱤᱫ ᱛᱚᱨᱟᱭᱟ?
ᱤᱫᱤ ᱛᱚᱨᱟ ᱞᱮᱠᱷᱟᱱ ᱫᱚ ᱱᱟᱯᱟᱭ ᱠᱚᱜᱼᱟ ᱟᱹᱞᱤᱧ ᱞᱤᱧ ᱢᱚᱱᱭᱮᱫ ᱛᱟᱦᱮᱸᱫ ᱚᱝᱠᱟ ᱜᱮ ᱱᱟᱜ ᱠᱷᱟᱱ ᱾
ᱜᱟᱪᱪᱷᱟ ᱟᱪᱪᱷᱟ ᱟᱪᱪᱷᱟ ᱾ ᱵᱟᱠᱷᱟᱱ ᱚᱱᱟ ᱧᱮᱞ ᱫᱟᱞᱤᱧ ᱵᱟᱝ ᱜᱟᱱᱚᱜᱼᱟ ᱵᱟᱠᱷᱟᱱ ᱾
ᱦᱮᱸ ᱮᱸ ᱦᱮᱸᱜ ᱨᱮ ᱡᱟᱦᱟᱱᱟᱜ ᱵᱮᱵᱽᱥᱟ ᱵᱟᱝ ᱞᱮᱠᱷᱟᱱ ᱫᱚ ᱵᱟᱝ ᱜᱟᱱᱚᱜ ᱱᱟᱜ ᱠᱷᱟᱱ ᱠᱟᱹᱣᱰᱤ ᱠᱚ ᱵᱟᱝ ᱟᱨᱡᱟᱜ ᱠᱟᱱᱟ ᱾
ᱮᱠᱫᱚᱢ ᱜᱚᱝᱠᱮ, ᱟᱪᱪᱷᱟ ᱜᱚᱝᱠᱮ ᱧᱮᱞ ᱵᱤᱱ ᱱᱮᱛᱟᱨ ᱛᱮᱦᱮᱧ ᱠᱚ ᱞᱟᱹᱭ ᱫᱟ
ᱦᱮᱸ ᱾
ᱟᱵᱚ ᱥᱚᱢᱟᱡᱽ ᱨᱮ ᱛᱮᱦᱮᱧ ᱢᱤᱫᱴᱮᱱ ᱪᱟᱞᱟᱜ ᱠᱟᱱᱟ ᱡᱮ ᱮᱸ ᱡᱚᱛᱚ ᱡᱩᱫᱤ ᱡᱟᱦᱟᱸ ᱥᱮᱫ ᱜᱮ ᱡᱩᱫᱤᱵᱤᱱ ᱠᱚᱭᱚᱜᱟ ᱡᱮ ᱠᱚ ᱞᱟᱹᱭᱫᱟ ᱥᱮ ᱪᱮᱫ ᱡᱮ ᱦᱚᱜᱼᱚᱭ ᱡᱮᱢᱚᱱ ᱟ ᱪᱟᱠ ᱠᱨᱤ ᱮ ᱪᱟᱹᱠᱨᱤ ᱪᱮᱛᱟᱱ ᱛᱮᱜᱮ ᱡᱟᱹᱥᱛᱤ ᱟᱵᱚ ᱯᱚᱨᱤᱵᱟᱨ ᱠᱚ ᱥᱮ ᱜᱷᱟᱨᱚᱸᱡᱽ ᱠᱚᱨᱮᱫ ᱟᱭᱳᱵᱟᱵᱟ ᱛᱟᱠᱚ ᱟᱹᱰᱤ ᱜᱩᱨᱩᱛᱛᱚ ᱠᱚ ᱮᱢᱟ ᱦᱮᱸ ᱵᱟᱝ? ᱟᱨ ᱵᱮᱵᱽᱥᱟ ᱫᱚ ᱠᱤᱱᱛᱩ ᱱᱚᱣᱟ ᱫᱚ ᱱᱚᱣᱟ ᱨᱮᱫᱚ ᱠᱳᱱᱳ ᱜᱩᱨᱩᱛᱛᱚ ᱫᱚ ᱵᱟᱝ ᱠᱚ ᱮᱢᱟ ᱵᱟᱠᱚ ᱮᱢᱮᱫ ᱞᱮᱠᱟ ᱜᱮ ᱧᱮᱞᱚᱜ ᱠᱟᱱᱟ ᱾
ᱦᱩᱸ ᱦᱩᱸ ᱾
ᱛᱟᱦᱚᱞᱮ ᱟᱵᱤᱱᱟᱜ ᱢᱚᱱᱛᱮ ᱪᱮᱫᱼᱮ ᱞᱟᱹᱭᱟ ᱡᱮ ᱢᱮᱜ ᱛᱟ ᱠᱚ ᱢᱮᱱᱟᱜ ᱠᱚᱣᱟ ᱛᱟᱦᱚᱞᱮ ᱱᱩᱝᱠᱩ ᱚᱠᱟᱥᱮᱜ ᱪᱟᱞᱟᱣ ᱞᱟᱠ ᱛᱤ ᱠᱟᱱᱟ ᱪᱟᱹᱠᱨᱤ ᱥᱮᱫ ᱥᱮ ᱵᱮᱵᱽᱥᱟ ᱥᱮᱫ, ᱟᱹᱵᱤᱱᱟᱜ ᱢᱚᱛᱮ ᱪᱮᱜᱼᱮ ᱞᱟᱹᱭᱟ?
ᱟᱹᱞᱤᱧ ᱞᱤᱧ ᱞᱟᱹᱭᱟ ᱡᱮ
ᱪᱟᱹᱠᱷᱨᱤ ᱫᱚ ᱱᱟᱜ ᱠᱷᱟᱱ ᱡᱩᱫᱤ ᱟᱵᱤ ᱵᱤ ᱪᱮᱥᱴᱟ ᱠᱮᱫᱟ ᱦᱮᱸᱥᱮ, ᱡᱩᱫᱤ ᱱᱟᱜ ᱠᱷᱟᱱ ᱵᱟᱵᱤᱱ ᱧᱟᱢ ᱞᱮᱫᱟ ᱟᱫᱚ ᱱᱟᱜ ᱠᱷᱟᱱ ᱟᱵᱤᱱ ᱫᱚ ᱫᱩᱲᱩᱵ ᱛᱷᱤᱨ ᱫᱚ ᱱᱟᱜ ᱠᱷᱟᱱ ᱟᱞᱚᱵᱤᱱ ᱛᱟᱦᱮᱱᱟ ᱾
ᱦᱩᱸ ᱾
ᱢᱟᱱᱮ ᱡᱟᱦᱟᱱᱟᱜ ᱵᱮᱵᱽᱥᱟ ᱡᱩᱫᱤ ᱩᱱ ᱠᱷᱩᱞᱟᱹᱣ ᱞᱮᱠᱷᱟᱱ ᱡᱩᱫᱤ ᱢᱚᱱᱮ ᱟᱵᱤᱱ ᱩᱭᱦᱟᱹᱨ ᱵᱷᱵᱟᱱᱟ ᱾ ᱮᱸᱰᱮᱠᱷᱟᱱ ᱟᱹᱰᱤᱜᱮ ᱱᱟᱯᱟᱭᱚᱜᱼᱟ ᱪᱮᱫᱟᱜ ᱥᱮ ᱟᱹᱵᱤᱱ ᱡᱩᱫᱤ ᱱᱟᱸᱜ ᱠᱷᱟᱱ ᱵᱮᱠᱟᱨ ᱵᱤᱱ ᱛᱟᱦᱮᱸᱱᱟ ᱡᱩᱫᱤ ᱪᱟᱹᱠᱨᱤ ᱟᱥᱟ ᱨᱮ ᱵᱤᱱ ᱛᱟᱦᱮᱸᱱᱟ ᱛᱚᱵᱮ ᱱᱟᱜ ᱠᱷᱟᱱ ᱚᱱᱟ ᱵᱟᱝ ᱵᱟᱝ ᱦᱚᱸᱵᱤᱱ ᱧᱟᱢ ᱫᱟᱲᱮᱜ ᱪᱟᱹᱠᱨᱤ ᱫᱚ ᱠᱟᱱᱟ ᱫᱚ ᱵᱮᱵᱽᱥᱟ ᱠᱷᱟᱱ ᱫᱚ ᱱᱟᱜ ᱠᱷᱟᱱ ᱟᱫᱚ ᱵᱟᱹᱭ ᱵᱟᱹᱭ ᱛᱮᱵᱤᱱ ᱥᱮᱬᱟᱭᱟ ᱠᱟᱹᱴᱤᱡ ᱠᱟᱹᱴᱤᱡ ᱛᱮ ᱱᱟᱜ ᱠᱷᱟᱱ ᱯᱚᱨᱛᱮ ᱱᱟᱜ ᱠᱷᱟᱱ ᱵᱷᱟᱜᱮ ᱧᱚᱜ ᱯᱨᱚᱯᱷᱤᱴ ᱦᱩᱭᱩᱜ ᱛᱟᱵᱤᱱᱟ ᱟᱵᱤᱱᱟᱜ᱾
ᱛᱟᱞᱦᱮ ᱦᱚᱸᱜ ᱦᱩᱸ, ᱴᱷᱤᱠ ᱴᱷᱤᱠ ᱴᱷᱤᱠ ᱴᱷᱤᱠ ᱮᱠᱫᱚᱢ ᱴᱷᱤᱠ ᱜᱚᱢᱠᱮ᱾ ᱛᱟᱦᱞᱮ ᱢᱟᱱᱮ ᱵᱮᱯᱟᱨ ᱦᱩᱭᱩᱜ ᱠᱟᱱᱟ ᱨᱤᱠᱥ ᱫᱚ ᱦᱟᱛᱟᱣ ᱜᱮᱛᱚ ᱦᱩᱭᱩᱜᱼᱟ ᱜᱚᱝᱠᱮ ᱦᱮᱸ ᱥᱮ ᱵᱟᱝ?
ᱮᱠᱫᱚᱢ ᱮᱠᱫᱚᱢ ᱨᱤᱠᱥ ᱵᱟᱝ ᱦᱟᱛᱟᱣ ᱞᱮᱠᱷᱟᱱ ᱵᱟᱝ ᱜᱟᱱᱚᱜᱼᱟ᱾
ᱛᱮᱦᱮᱧ ᱜᱚᱢᱠᱮ ᱛᱮᱦᱮᱧ ᱵᱚᱱ ᱧᱮᱞᱟ ᱛᱮᱦᱮᱧ
ᱦᱩᱸ᱾
ᱮᱴᱟᱜ ᱮᱴᱟᱜ ᱠᱚᱨᱮ ᱫᱚ ᱜᱤᱫᱽᱨᱟᱹ ᱠᱚ ᱵᱮᱵᱥᱟ ᱞᱟᱭᱤᱱ ᱛᱮᱠᱚ ᱠᱳᱞ ᱠᱚᱣᱟ, ᱠᱤᱱᱛᱩ ᱢᱮᱱᱠᱷᱟᱱ ᱟᱵᱚ ᱥᱟᱱᱛᱟᱲ ᱧᱮᱞ ᱟᱠᱟᱫ ᱠᱚᱣᱟ ᱞᱤᱧ
ᱦᱮᱸ᱾
ᱵᱤᱥᱮᱥ ᱠᱟᱭ ᱫᱚ ᱚᱝᱠᱟ ᱵᱮᱵᱽᱥᱟ ᱞᱟᱭᱤᱱ ᱨᱮᱫᱚ ᱵᱟᱝᱠᱚ ᱵᱷᱮᱡᱟ ᱠᱚᱣᱟ ᱦᱮᱸᱥᱮ ᱪᱮᱫ?
ᱵᱟᱝ ᱮᱸᱦᱮᱜ ᱥᱮ᱾
ᱟᱵᱚ ᱫᱚ ᱜᱚᱝᱠᱮ ᱡᱟ ᱜᱮᱵᱤᱱ ᱞᱟᱹᱭ ᱠᱮᱭᱟ ᱨᱤᱠᱥ ᱦᱟᱛᱟᱣ ᱵᱟᱝᱠᱚ ᱵᱟᱝᱠᱚ ᱪᱟᱭᱟ᱾
ᱵᱟᱝ᱾
ᱛᱟᱞᱮ ᱟᱵᱤᱱ ᱪᱮᱜᱵᱤᱱ ᱢᱮᱱᱫᱟ ᱛᱟᱦᱞᱮ ᱜᱚᱝᱠᱮ ᱚᱭ ᱡᱮᱧ ᱯᱟᱲᱦᱟᱜ ᱞᱟᱭᱤᱱ ᱯᱟᱲᱦᱟᱜ ᱞᱟᱭᱤᱱ ᱨᱮ ᱡᱟᱦᱟᱸ ᱢᱟᱹᱭ ᱵᱟᱹᱵᱩ ᱛᱟᱠᱚ ᱢᱮᱱᱟᱜ ᱠᱚᱣᱟ,
ᱦᱩᱸ ᱦᱩᱸ᱾
ᱛᱟᱦᱞᱮ ᱱᱤᱛ ᱠᱷᱚᱱ ᱜᱮ ᱮ ᱢᱟᱱᱮ ᱱᱚᱣᱟ ᱤᱭᱟᱹ ᱨᱮᱫᱚ ᱪᱟᱞᱟᱣ ᱞᱟᱹᱠᱛᱤ ᱠᱟᱱ ᱛᱟᱠᱚᱣᱟ ᱵᱮᱵᱽᱥᱟ ᱞᱟᱭᱤᱱ ᱨᱮ?
ᱦᱮᱸ ᱵᱮᱵᱽᱥᱟ ᱞᱟᱭᱤᱱ ᱨᱮ ᱪᱟᱞᱟᱜ ᱫᱚᱨᱠᱟᱨ᱾ ᱠᱟᱹᱴᱤᱡ ᱠᱟᱹᱴᱤᱡ ᱪᱟᱞᱟᱣ ᱫᱚᱨᱠᱟᱨ ᱢᱟᱱᱮ ᱥᱮᱬᱟ ᱫᱚᱨᱠᱟᱨ ᱢᱟᱱᱮ ᱵᱟᱹᱭ ᱵᱟᱹᱭᱛᱮ᱾ ᱡᱮ ᱡᱟᱦᱟᱸᱱᱟᱜ ᱡᱚᱫᱤ ᱡᱟᱦᱟᱸ ᱯᱟᱛᱟ ᱠᱚᱨᱮ ᱥᱮ ᱡᱟᱦᱟᱸᱱᱟᱜ ᱡᱚᱫᱤ ᱯᱚᱨᱚᱵᱽ ᱦᱩᱭᱩᱜ ᱠᱟᱱᱟ, ᱚᱸᱰᱮ ᱡᱟᱦᱟᱸᱱᱟᱜ ᱵᱮᱵᱽᱥᱟ ᱡᱩᱫᱤ ᱡᱟᱦᱟᱸᱱᱟᱜ ᱡᱷᱟᱞᱢᱩᱲᱤ ᱵᱟᱠᱟᱡ ᱫᱚ ᱵᱟᱨᱚ ᱵᱷᱟᱡᱟᱞ ᱚᱱᱠᱟ ᱵᱟᱹᱭ ᱵᱟᱹᱭᱛᱮ ᱡᱩᱫᱤ ᱟᱵᱤ ᱵᱤ ᱤᱫᱤ ᱫᱟᱲᱟᱭᱟᱜᱼᱟ ᱦᱤᱛᱚᱜ ᱨᱮ ᱟᱵᱤᱱ ᱦᱚᱸ ᱚᱱᱟ ᱚᱱᱟ ᱨᱮᱱᱟᱜ ᱠᱟᱹᱴᱤᱡ ᱟᱹᱵᱤᱱ ᱱᱚᱞᱮᱡ ᱦᱮᱡ ᱵᱤᱱᱟ ᱠᱟᱹᱴᱤᱡ ᱡᱮ ᱪᱮᱫ ᱞᱮᱠᱟ ᱵᱮᱵᱽᱥᱟ ᱦᱳᱭᱳᱜᱼᱟ, ᱥᱮ ᱪᱮᱜ ᱞᱮᱠᱟ ᱚᱸᱰᱮ ᱨᱚᱲ ᱦᱩᱭᱩᱜᱼᱟ ᱟᱹᱵᱤᱱ ᱠᱟᱹᱴᱤᱡ ᱚᱱᱟ ᱵᱩᱡᱷᱟᱹᱣ ᱵᱤᱱ᱾ ᱚᱱᱟ ᱵᱮᱵᱽᱥᱟ ᱦᱚᱸ ᱟᱹᱰᱤ ᱵᱷᱟᱞᱤ ᱡᱤᱱᱤᱥ ᱠᱟᱱᱟ ᱚᱱᱮ᱾
ᱟᱪᱪᱷᱟ ᱪᱷᱟ ᱪᱷᱟ ᱟᱪᱪᱷᱟ ᱢᱟᱱᱮ ᱥᱟᱹᱨᱤ ᱥᱟᱹᱨᱤᱜᱮ ᱵᱮᱵᱽᱥᱟ ᱦᱚᱸ ᱥᱟᱹᱨᱤᱜᱮ ᱪᱟᱞᱟᱣ ᱫᱚ ᱪᱟᱞᱟᱜᱼᱟ ᱵᱟᱝ?
ᱦᱩᱸ ᱵᱮᱵᱽᱥᱟ ᱦᱚᱸ ᱪᱟᱞᱟᱜᱼᱟ᱾ ᱟᱫᱚ ᱜᱚᱢᱠᱮ ᱟᱹᱞᱤᱧ ᱞᱤᱧ ᱞᱟᱹᱭᱮᱫ ᱛᱟᱦᱮᱸᱫ ᱡᱮ ᱟᱹᱞᱤᱧ ᱢᱤᱫᱴᱟᱱ ᱞᱩᱜᱽᱲᱤ ᱵᱮᱵᱽᱥᱟ ᱞᱤᱧ ᱥᱩᱨᱩᱭ ᱞᱟᱹᱜᱤᱫ ᱢᱚᱱᱮ ᱫᱟᱞᱤᱧ ᱟᱹᱞᱤᱧ᱾ ᱪᱮᱫ ᱞᱮᱠᱟ ᱚᱱᱟᱨᱮ ᱵᱷᱟᱜᱮ ᱦᱩᱭᱩᱜ ᱛᱟᱹᱞᱤᱧᱟ ᱟᱹᱞᱤᱧ ᱠᱟᱹᱴᱤᱡ ᱞᱟᱹᱭᱵᱤᱱ ᱥᱤ ᱠᱟᱹᱴᱤᱡ᱾
ᱜᱚᱝᱠᱮ ᱧᱮᱞ ᱵᱤᱱ ᱛᱮᱦᱮᱧ ᱡᱩᱫᱤ ᱞᱩᱜᱽᱲᱤ ᱞᱩᱜᱽᱲᱤ ᱵᱤᱱ ᱵᱮᱵᱥᱟᱭᱟ
ᱦᱮᱸ᱾
ᱛᱟᱞᱦᱮ ᱜᱟᱱ ᱫᱚ ᱜᱟᱱᱚᱜᱼᱟ ᱢᱮᱱᱠᱷᱟᱱ ᱦᱤᱛᱚᱜ ᱮᱢᱚᱱ ᱪᱟᱞᱟᱜ ᱠᱟᱱᱟ ᱠᱚᱢᱯᱤᱴᱤᱥᱮᱱ ᱫᱚᱢᱮᱜ ᱜᱮ ᱵᱟᱹᱲᱛᱤ ᱠᱟᱱᱟ ᱟ ᱛᱚ ᱜᱚᱢᱠᱮ ᱞᱟᱹᱭ ᱫᱟᱞᱤᱧ ᱯᱟᱹᱧᱪᱤ ᱥᱟᱹᱲᱤ ᱵᱤᱱ ᱵᱮᱵᱽᱥᱟᱭ ᱞᱤᱥ ᱥᱮ ᱱᱚᱝᱠᱟ ᱥᱮ ᱮᱢᱱᱤ ᱡᱟᱦᱟᱸ ᱪᱟᱞᱟᱜ ᱠᱟᱱᱟ ᱞᱳᱠᱟᱞ ᱠᱚᱨᱮ ᱚᱱᱟ ᱠᱚᱜᱮ?
ᱢᱟ ᱟᱹᱞᱤᱧ ᱞᱤᱧ ᱢᱮᱱᱮᱜ ᱠᱷᱟᱡ ᱟᱞᱮᱭᱟᱜ ᱵᱟᱡᱟᱨ ᱨᱮᱫᱚ ᱱᱟᱜ ᱠᱷᱟᱱ ᱯᱟᱹᱧᱪᱤ ᱥᱟᱹᱲᱤ ᱫᱚᱠᱟᱱ ᱠᱚᱫᱚ ᱱᱟᱜ ᱠᱷᱟᱱ ᱵᱟᱹᱱᱩᱜᱼᱟ ᱟᱹᱞᱤᱧ ᱞᱤᱧ ᱛᱚ ᱚᱱᱟ ᱯᱟᱹᱧᱪᱤ ᱥᱟᱹᱲᱤ ᱛᱟᱯᱚᱨ ᱫᱷᱩᱛᱤ ᱠᱚ ᱡᱟᱦᱟᱸ ᱛᱤᱱᱟᱹᱜ ᱢᱮᱱᱟᱜᱼᱟ ᱥᱟᱱᱛᱟᱲ ᱠᱚᱣᱟᱜ ᱚᱱᱟ ᱠᱚᱞᱤᱧ ᱵᱮᱵᱽᱥᱟ ᱞᱟᱹᱜᱤᱫ ᱚᱱᱮ ᱫᱟᱞᱤᱧ ᱟᱹᱞᱤᱧ᱾
ᱟᱫᱚ ᱜᱚᱝᱠᱮ ᱚᱱᱟ ᱚᱠᱟᱨᱮᱵᱮᱱ ᱵᱮᱵᱽᱥᱟᱭᱟ ᱠᱟᱛᱷᱟ ᱦᱩᱭᱩᱜ ᱠᱟᱱᱟ ᱱᱚᱣᱟ, ᱟᱛᱳ ᱨᱮ ᱥᱮ ᱢᱟᱱᱮ ᱱᱚᱝᱠᱟ ᱥᱮ ᱴᱟᱣᱩᱱ ᱧᱚᱜ ᱜᱮᱭᱟ ᱥᱮ ᱜᱚᱝᱠᱮ ᱱᱚᱝᱠᱟ ᱯᱚᱨᱚᱵᱽ ᱠᱚ ᱨᱮᱜ?
ᱢᱟᱱᱮ ᱟᱞᱤᱧ ᱫᱚ ᱢᱚᱱᱮ ᱛᱟᱦᱮᱸᱜ ᱞᱤᱧ ᱡᱮ ᱯᱚᱨᱚᱵ ᱠᱷᱚᱡ ᱯᱚᱨᱚᱵᱽ ᱠᱚᱨᱮ ᱦᱚᱸ ᱠᱟᱹᱴᱤᱡ ᱞᱤᱧ ᱤᱫᱤᱭᱟ, ᱛᱟᱯᱚᱨ ᱟᱹᱞᱤᱧᱟᱹᱜ ᱯᱟᱨᱢᱟᱱᱮᱱᱴ ᱫᱚᱠᱟᱱ ᱦᱚᱸ ᱛᱟᱦᱮᱱ ᱛᱟᱹᱞᱤᱧᱟ ᱢᱤᱫᱴᱟᱝ ᱟᱹᱞᱤᱧᱟᱜ ᱵᱟᱡᱟᱨ ᱨᱮ, ᱟᱞᱮᱭᱟᱜ ᱾ ᱚᱱᱟ!
ᱟᱪᱪᱷᱟ ᱟᱪᱪᱷᱟ, ᱜᱚᱝᱠᱮ ᱟᱞᱤᱧ ᱞᱤᱧ ᱢᱮᱱᱟ ᱜᱟᱱᱚᱜᱼᱟ ᱜᱚᱝᱠᱮ ᱠᱟᱨᱚᱱ ᱫᱚ ᱡᱩᱫᱤ ᱧᱮᱞ ᱵᱤᱱ ᱱᱚᱰᱮ ᱚᱱᱟ ᱥᱩᱨ ᱥᱩᱯᱩᱨ ᱨᱮ ᱡᱟᱛᱮ ᱢᱮᱴ ᱴᱮᱱ ᱫᱚᱠᱟᱱ ᱛᱟᱦᱮᱱᱟ ᱴᱷᱤᱠ ᱜᱮᱭᱟ, ᱠᱤᱱᱛᱩ ᱵᱟᱨᱭᱟ ᱯᱮᱭᱟ ᱫᱚᱠᱟᱱ ᱟᱞᱚ ᱛᱟᱦᱮᱱ ᱢᱟ ᱜᱚᱝᱠᱮ ᱦᱮᱸᱥᱮ ᱪᱮᱫ?
ᱦᱮᱸ, ᱮᱠᱫᱚᱢ ᱾
ᱟᱨ ᱟᱹᱞᱤᱧ ᱛᱚ ᱟᱵᱤᱱᱟᱜ ᱵᱟᱡᱟᱨ ᱫᱩᱞᱤᱧ ᱵᱟᱜᱟᱣ ᱵᱟᱲᱟ ᱟᱠᱟᱱ ᱜᱮᱭᱟ, ᱚᱸᱰᱮ ᱛᱚ ᱚᱱᱠᱟ ᱟᱫᱚ ᱵᱟᱹᱱᱩᱜ ᱠᱟᱥᱮᱵᱚᱱ ᱫᱚᱠᱟᱱ ᱫᱚ, ᱛᱟᱦᱚᱞᱮ ᱜᱚᱝᱠᱮ ᱟᱵᱤᱱ ᱴᱷᱮᱱ ᱵᱷᱟᱜᱮ ᱢᱮᱫᱴᱮᱱ ᱱᱚᱰᱮ ᱢᱤᱫᱴᱮᱱ ᱟ ᱩᱯᱚᱨ ᱨᱮᱜᱮ ᱡᱩᱫᱤ ᱵᱤᱱ ᱫᱚᱠᱟᱱᱟ ᱦᱚᱭᱛᱚ ᱪᱟᱞᱟᱣ ᱫᱟᱲᱮᱭᱟᱜᱼᱟ!
ᱦᱮᱸ, ᱟᱞᱤᱧ ᱜᱮᱠᱷᱚ ᱤᱧ ᱢᱚᱱᱮᱭᱮᱫᱟ, ᱦᱮᱸ ᱾
ᱠᱟᱨᱚᱱ ᱫᱚ ᱪᱮᱫᱟᱜ ᱜᱚᱝᱠᱮ ᱚᱱᱟ ᱥᱩᱨ ᱥᱩᱯᱩᱨ ᱨᱮᱱ ᱡᱟᱦᱟᱸᱭ ᱠᱚ ᱢᱮᱱᱟᱜ ᱠᱚᱣᱟ ᱟᱞᱤᱧ ᱞᱤᱧ ᱠᱩᱞᱤᱭᱟ ᱠᱟᱫ ᱠᱚᱣᱟ ᱛᱚ ᱡᱮ ᱮᱸ ᱯᱟᱸᱡᱟᱭᱟᱠᱚ ᱡᱚᱛᱚ ᱡᱷᱟᱲᱜᱨᱟᱢ ᱥᱮᱫ ᱥᱟᱺᱜᱤᱧ ᱥᱟᱺᱜᱤᱧ ᱠᱚ ᱵᱟᱜᱟᱜᱼᱟ ᱾
ᱦᱮᱸ ᱦᱮᱸ ᱵᱟᱝ ᱵᱟᱝ ᱵᱟᱠᱚ ᱧᱟᱢᱟ ᱾ ᱟᱫᱚ ᱚᱱᱟᱜᱮ ᱟᱫᱚ ᱟᱹᱞᱤᱧ ᱚᱱᱟᱞᱤᱧ ᱢᱚᱱᱮ ᱠᱟᱫᱟ ᱚᱱᱟ ᱠᱚ ᱩᱭᱦᱟᱹᱨ ᱵᱷᱟᱵᱽᱱᱟ ᱠᱟᱛᱮᱫ ᱾ ᱡᱮ ᱟᱹᱞᱤᱧ ᱞᱤᱧ ᱠᱷᱩᱞᱟᱹᱣ ᱞᱟᱹᱜᱤᱫ ᱦᱚᱸ ᱚᱝᱠᱟ ᱾
ᱵᱟᱝ ᱜᱚᱝᱠᱮ ᱟᱹᱰᱤᱴᱟᱱ ᱟᱵᱤᱱᱟᱜ ᱡᱩᱫᱟᱹ ᱵᱷᱟᱵᱽᱱᱟ ᱞᱤᱧ ᱠᱩᱥᱤᱭᱟᱫᱟ ᱦᱮᱸ ᱾
ᱦᱮᱸ ᱾
ᱛᱮᱦᱮᱧ ᱟᱵᱚ ᱥᱟᱱᱟᱢ ᱥᱟᱱᱛᱟᱲ ᱠᱚ ᱜᱮ ᱱᱚᱝᱠᱟ ᱵᱮᱵᱽᱥᱟ ᱞᱟᱹᱭᱤᱱ ᱨᱮ ᱪᱟᱞᱟᱣ ᱪᱤᱱᱛᱟᱹ ᱵᱷᱟᱵᱽᱱᱟ ᱞᱟᱹᱠᱛᱤ ᱠᱟᱱᱟ, ᱦᱮᱸ ᱥᱮ ᱪᱮᱫ?
ᱦᱩᱸ ᱦᱩᱸ ᱾
ᱛᱟᱦᱚᱞᱮ ᱜᱚᱢᱠᱮ ᱟᱹᱵᱤᱱ ᱪᱮᱫ ᱵᱤᱱ ᱞᱟᱹᱭᱟ ᱛᱮᱦᱮᱧ ᱦᱚᱜᱼᱚᱭ ᱡᱟᱦᱟᱸᱭ ᱢᱟᱹᱭ ᱵᱟᱹᱩ ᱛᱟᱠᱚᱠᱚ ᱢᱮᱱᱟᱜ ᱠᱚᱣᱟ, ᱦᱮᱸ ᱵᱟᱝ ᱾ ᱱᱩᱝᱠᱩ ᱱᱤᱛᱚᱜ ᱠᱷᱚᱱᱜᱮ ᱟᱠᱚᱣᱟᱜ ᱡᱟᱦᱟᱸ ᱯᱮᱥᱟ ᱱᱚᱶᱟ ᱪᱤᱱᱦᱟᱹᱣ ᱞᱟᱹᱠᱛᱤ ᱠᱟᱱ ᱛᱟᱠᱚᱣᱟ?
ᱦᱮᱸ, ᱱᱚᱣᱟ ᱪᱤᱱᱦᱟᱹᱣ ᱞᱟᱹᱠᱛᱤ ᱠᱟᱱ ᱛᱟᱠᱚᱣᱟ ᱟᱹᱞᱤ ᱟᱹᱞᱤᱧ ᱞᱤᱧ ᱢᱚᱱᱮᱭᱟ ᱱᱚᱣᱟ ᱫᱚᱨᱠᱟᱨ ᱠᱟᱱᱟ ᱾
ᱟᱪᱪᱷᱟ ᱾ ᱟᱨ ᱵᱟᱠᱷᱟᱱ ᱫᱚ ᱚᱱᱮ ᱚᱝᱠᱟ ᱵᱟᱠᱷᱟᱱ ᱫᱚ ᱛᱮᱦᱤᱧ ᱮᱢ ᱮ ᱵᱤᱭᱮ ᱠᱚᱢᱯᱞᱤᱴ ᱠᱟᱛᱮᱜ ᱨᱮᱦᱚᱸ ᱵᱮᱠᱟᱨ ᱢᱮᱱᱟᱜ ᱠᱚᱣᱟ ᱪᱮᱜᱵᱤᱱ ᱞᱟᱹᱭᱟ?
ᱦᱮᱸ, ᱵᱮᱠᱟᱨ ᱫᱚ ᱢᱮᱱᱟᱜ ᱠᱚᱣᱟ ᱛᱚ ᱱᱤᱛᱚᱜ ᱩᱝᱠᱩ ᱪᱮᱫ ᱠᱚ ᱪᱤᱠᱟᱹᱭᱮᱫᱟ ᱫᱩᱲᱩᱵ ᱵᱟᱲᱟᱜ ᱠᱟᱱᱟ ᱠᱚ ᱦᱤᱛᱚᱜ ᱾ ᱪᱟᱹᱠᱷᱨᱤ ᱢᱟᱛᱚ ᱱᱟᱜ ᱠᱷᱟᱱ ᱫᱚ ᱵᱟᱝ ᱦᱤᱡᱩᱜᱼᱟ ᱩᱱᱟᱹᱜ ᱞᱚᱜᱚᱱ ᱫᱚ ᱵᱟᱝ ᱧᱟᱢᱚᱜᱼᱟ ᱠᱷᱟᱱ ᱚᱱᱟ ᱫᱚ ᱾
ᱦᱮᱸ ᱮᱠᱫᱚᱢ ᱮᱠᱫᱚᱢ ᱜᱚᱢᱠᱮ ᱾
ᱟᱫᱚ ᱩᱱᱟᱹᱜ ᱫᱤᱱ ᱡᱩᱫᱤ ᱦᱮᱸ ᱞᱟᱹᱭᱵᱮᱱ ᱾ ᱛᱟᱦᱚᱞᱮ ᱩᱱᱟᱹᱜ ᱫᱤᱱ ᱡᱩᱫᱤ ᱟᱹᱵᱤᱱ ᱵᱤᱱ ᱫᱩᱲᱩᱵ ᱠᱚᱜᱼᱟ, ᱛᱚᱵᱮ ᱪᱟᱹᱠᱷᱨᱤ ᱟᱥᱟ ᱨᱮᱵᱤᱱ ᱛᱟᱦᱮᱱᱟ ᱛᱚᱵᱮ ᱚᱝᱠᱟ ᱞᱮᱠᱷᱟᱱ ᱫᱚ ᱢᱩᱪᱟᱹᱜ ᱨᱮ ᱟᱵᱤᱱᱟᱜ ᱩᱢᱮᱨ ᱦᱚᱸᱛᱚ ᱱᱟᱜ ᱠᱷᱟ ᱯᱚᱞᱚᱢ ᱪᱟᱞᱟᱜ ᱠᱟᱱᱟ, ᱦᱮᱸ ᱥᱮ ᱵᱟᱝ!
ᱮᱠᱫᱚᱢ ᱜᱚᱢᱠᱮ, ᱮᱠᱫᱚᱢ ᱮᱠᱫᱚᱢ ᱠᱟᱛᱷᱟ ᱠᱟᱱ ᱜᱮᱭᱟ ᱛᱚ ᱜᱚᱝᱠᱮ ᱾
ᱦᱮᱸ ᱾
ᱪᱟᱹᱠᱨᱤ ᱟᱥᱟ ᱡᱩᱫᱤᱵᱤᱱ
ᱪᱟᱹᱠᱨᱤ ᱟᱥᱟ ᱨᱮ ᱡᱩᱫᱤᱵᱤᱱ ᱛᱟᱦᱮᱱᱟ ᱟᱵᱤᱱ ᱦᱚᱸ ᱪᱟᱹᱠᱨᱤ ᱟᱥᱟ ᱨᱮᱜᱤᱵᱤᱱ ᱛᱟᱸᱦᱮᱱᱟ ᱦᱮᱸ ᱵᱟᱝ? ᱦᱮᱸ ᱦᱮᱸ ᱾
ᱢᱮᱱᱠᱷᱟᱱ ᱟ ᱛᱮᱦᱮᱧ ᱦᱟᱲᱟᱢ ᱪᱟᱹᱠᱨᱤ ᱟᱥᱟ ᱟᱥᱟ ᱛᱮᱠᱚ ᱦᱟᱲᱟ ᱵᱚᱭᱮᱥ ᱪᱟᱵᱟᱜ ᱠᱟᱱᱟ ᱠᱚ ᱾
ᱦᱮᱸᱛᱚ ᱧᱮᱞ ᱦᱩ-ᱦᱩᱭᱩᱜ ᱠᱟᱱᱟ ᱛᱚ ᱱᱚᱶᱟ ᱠᱚ ᱾
ᱮᱠᱫᱚᱢ ᱜᱚᱝᱠᱮ ᱟᱨ ᱧᱮᱞ ᱵᱤᱱ ᱛᱮᱦᱮᱧ ᱠᱚ ᱪᱟᱹᱠᱨᱤ ᱨᱮ ᱠᱚᱢ ᱠᱚᱢ ᱯᱩᱭᱥᱟ ᱢᱮᱱᱟᱜ ᱟᱠᱟᱫᱟ, ᱦᱮᱸ!
ᱦᱮᱸ, ᱟᱹᱲᱤ ᱡᱳᱨ ᱾
ᱛᱮ ᱚᱠᱛᱚ ᱨᱮᱱᱟᱜ ᱵᱟ ᱵᱟ ᱟᱹᱰᱤᱜᱮ ᱵᱟᱹᱲᱛᱤᱭ ᱠᱟᱱᱟ, ᱦᱮᱸᱥᱮ ᱪᱮᱫ?
ᱦᱮᱸ ᱾
ᱛᱟᱦᱚᱞᱮ ᱚᱱᱟ ᱞᱮᱠᱟᱛᱮᱞᱤᱧ ᱢᱮᱱ ᱫᱟ ᱵᱮᱵᱽᱥᱟ ᱞᱤᱱ ᱨᱮ ᱪᱟᱟᱜ ᱮᱠᱫᱚᱢ ᱡᱚᱛᱷᱟᱛ ᱟᱨ ᱟᱵᱤᱱ ᱡᱟᱦᱟᱸ ᱵᱤᱱ ᱞᱟᱹᱭ ᱚᱪᱚᱭᱫᱟ ᱚᱸᱰᱮ ᱚᱸᱰᱮ ᱫᱚ ᱞᱳᱠᱮᱥᱚᱱ ᱫᱚ ᱟᱹᱰᱤ ᱡᱚᱨᱚᱠ ᱡᱟᱭᱜᱟ ᱛᱚ ᱢᱮᱱᱟᱜᱼᱟ ᱜᱚᱝᱠᱮ᱾
ᱦᱮᱸ ᱞᱳᱠᱮᱥᱚᱱ ᱫᱚ ᱡᱩᱛ ᱜᱮᱭᱟ ᱟᱫᱚ ᱚᱲᱟᱜ ᱠᱚ ᱱᱟᱜᱟᱜ ᱠᱷᱟᱹᱞᱤᱧ ᱧᱮᱞ ᱟᱠᱟᱫᱟ ᱚᱠᱟ ᱴᱷᱮᱱ ᱱᱟᱜ ᱠᱷᱟᱱ ᱞᱤᱧ ᱠᱚᱨᱟᱣᱟ, ᱟᱸᱡᱚᱢ ᱵᱟᱲᱟ ᱦᱩᱭ ᱠᱟᱱᱟ, ᱟᱫᱚ ᱵᱮᱥᱤ ᱫᱚ ᱱᱟᱸᱜ ᱠᱷᱟᱱ ᱵᱟᱠᱚ ᱞᱟᱹᱭᱮᱫᱟ ᱟᱫᱚ ᱠᱚᱢ ᱧᱚᱜ ᱜᱮᱠᱚ ᱞᱟᱹᱭᱮᱫᱟ ᱱᱟᱜ ᱠᱷᱟᱱ ᱵᱷᱟᱲᱟ ᱫᱚ ᱵᱤᱥᱤ ᱫᱚ ᱵᱟᱝ ᱮᱢ ᱦᱩᱭᱩᱜ-ᱟ᱾
ᱟᱪᱪᱟ ᱟᱪᱪᱟ ᱠᱷᱩᱞᱤ ᱠᱩᱞᱤ ᱞᱮᱫ
ᱦᱮᱸ ᱠᱩᱞᱤ ᱫᱚᱞᱤᱧ ᱠᱩᱞᱤ ᱞᱮᱫ ᱠᱚᱣᱟ,
ᱛᱟᱦᱞᱮ ᱟᱹᱞᱤᱧᱟᱜ ᱟᱹᱞᱤᱧᱟᱜ ᱢᱮᱱᱫᱚ ᱜᱚᱢᱠᱮ ᱱᱚᱣᱟ ᱠᱟᱱᱟ ᱟᱹᱵᱤᱱ ᱡᱚ ᱠᱷᱚᱱ ᱡᱟᱦᱟᱸ ᱴᱷᱮᱱ ᱠᱷᱚᱱ ᱵᱤᱱ ᱟᱹᱜᱩᱭᱟ ᱦᱟᱠᱷᱟᱱ ᱱᱚᱣᱟ ᱨᱮᱱᱟᱜ ᱤᱭᱟᱹ ᱠᱚ ᱯᱨᱚᱰᱟᱠᱴ ᱠᱚ ᱦᱮᱸ ᱵᱟᱝ?